ᱦᱮᱞᱳ᱾
ᱦᱮᱸᱣ, ᱦᱮᱸ ᱜᱚᱝᱠᱮ᱾ ᱦᱮᱞᱳ᱾
ᱦᱮᱞᱳ ᱦᱮᱞᱳ᱾
ᱦᱮᱸ ᱦᱮᱸ ᱦᱮᱸ ᱱᱟᱯᱟᱭ ᱜᱮᱭᱟᱵᱤᱱ ᱛᱟᱦᱚᱞᱮ ᱦᱮᱸ ᱦᱮᱸ ᱟᱸᱡᱚᱢᱚᱜ ᱠᱟᱱᱟ᱾
ᱚ ᱜᱚᱝᱠᱮ ᱡᱚᱦᱟᱨ ᱜᱮ᱾
ᱡᱚᱦᱟᱨ ᱜᱮ, ᱡᱚᱦᱟᱨ ᱜᱮ, ᱡᱚᱦᱟᱨ ᱜᱮ᱾
ᱪᱮᱞᱠᱟ ᱢᱮᱱᱟᱜ ᱠᱟᱜ ᱵᱤᱱᱟ?
ᱟᱹᱞᱤᱧ ᱱᱟᱯᱟᱭ ᱜᱮ ᱟᱹᱵᱤᱱ ᱜᱮ ᱪᱮᱞᱠᱟ ᱢᱮᱱᱟᱜ ᱵᱮᱱᱟ᱾
ᱦᱮᱸ ᱟᱞᱤᱧ ᱦᱚᱸ ᱱᱟᱯᱟᱭ ᱜᱮ ᱟ ᱚᱲᱟᱜ ᱠᱚᱨᱮ ᱫᱚ?
ᱚᱲᱟᱜ ᱠᱚᱨᱮ ᱦᱚᱸ ᱡᱚᱛᱚ ᱜᱮ ᱱᱟᱯᱟᱭ ᱜᱮ ᱢᱮᱱᱟᱜ ᱠᱚᱣᱟ᱾
ᱟᱪᱪᱷᱟ ᱦᱮᱸ ᱟᱞᱮ ᱦᱚᱸ ᱱᱟ-ᱱᱟᱯᱟᱭ ᱜᱮ ᱢᱟᱱᱮ ᱠᱟᱜ ᱞᱮᱭᱟ ᱚᱲᱟᱜ ᱠᱚᱨᱮ ᱦᱚᱸ᱾
ᱟᱸᱪᱪᱷᱟ ᱟᱪᱪᱷᱟ ᱟᱪᱪᱷᱟ᱾
ᱟ ᱫᱟᱠᱟ ᱠᱚ ᱛᱟᱦᱚᱞᱮ ᱡᱚᱢ ᱦᱩᱭ ᱱᱟ ᱥᱮ ᱟᱹᱣᱨᱤ ᱭᱟ?
ᱦᱮᱸ, ᱛᱮᱦᱮᱧ ᱫᱚ ᱠᱮ-ᱠᱤᱫᱩᱵ ᱦᱩᱭ ᱠᱟᱱᱟ, ᱟᱯᱮᱭᱟᱜ ᱪᱮᱫ ᱞᱮᱠᱟ? ᱠᱷᱚᱵᱚᱨ ᱪᱮᱫ ᱞᱮᱠᱟ?
ᱦᱮᱸ ᱟᱞᱮᱭᱟᱜ ᱦᱚᱸ ᱡᱚᱢ ᱦᱩᱭ ᱱᱟ ᱟᱨ ᱛᱟᱦᱮᱱ ᱫᱚ ᱛᱟᱦᱚᱞᱮ ᱪᱮᱫ ᱩᱛᱩ ᱦᱩᱭ ᱞᱮᱱ ᱛᱟᱦᱮᱸᱜ?
ᱛᱮᱦᱮᱸᱱ ᱫᱚ ᱩᱛᱩ ᱠᱚᱫᱚ ᱮᱢᱱᱤ ᱥᱟᱵᱟᱜ ᱜᱮ ᱮᱸ ᱫᱚᱢᱮ ᱠᱤᱪᱷᱩ ᱫᱚ ᱵᱟᱝ ᱥᱚᱵᱡᱤ ᱠᱚᱜᱮ᱾
ᱟᱪᱪᱷᱟ᱾
ᱦᱚᱸ ᱟᱯᱮᱭᱟᱜ ᱫᱚ ᱪᱮᱫ ᱞᱮᱠᱟ?
ᱦᱮᱸ ᱟᱞᱮ ᱦᱚᱸ ᱚᱱᱠᱟ ᱜᱮ ᱥᱚᱵᱽᱡᱤ ᱠᱚᱜᱮ ᱛᱮᱦᱮᱧ ᱫᱚ ᱥᱚᱵᱽᱡᱤ ᱟ ᱫᱟᱜ ᱢᱟᱲᱤ ᱜᱮ᱾ ᱛᱟᱦᱮᱱ ᱫᱚ ᱢᱟᱱᱮ ᱩᱫᱽᱜᱟᱹᱨ ᱜᱮ ᱵᱩᱡᱷᱟᱹᱜ ᱠᱟᱱᱟ ᱛᱚ ᱱᱚᱛᱮ ᱨᱤᱢ ᱨᱤᱢᱤᱞ ᱦᱚᱸᱭ ᱨᱤᱢᱤᱞ ᱫᱷᱟᱨᱟ ᱟᱠᱟᱫᱟ᱾
ᱦᱮᱸ ᱦᱮᱸ ᱦᱮᱸ ᱦᱮᱸ ᱛᱟᱦᱚᱞᱮ ᱫᱟᱜ ᱡᱟᱹᱲᱤ ᱠᱚᱫᱚ ᱛᱤᱱᱟᱹᱜ ᱫᱷᱟᱹᱵᱤᱡ?
ᱟᱨ ᱫᱟᱜ ᱡᱟᱹᱲᱤ ᱫᱚ ᱦᱮᱸ ᱱᱚᱝᱠᱟ ᱱᱤᱛᱚᱜ ᱨᱤᱢᱤᱞ ᱨᱤᱢᱤᱞ ᱟᱠᱟᱫᱟᱭ ᱠᱟᱹᱡ ᱠᱟᱹᱡ ᱮ ᱫᱟᱜ ᱡᱟᱹᱲᱤᱭᱟᱭ ᱡᱟᱹᱥᱛᱤ ᱦᱚᱸ ᱵᱟᱝᱟ ᱠᱚᱢ ᱦᱚᱸ ᱵᱟᱝᱟ,
ᱦᱩᱸ ᱦᱩ ᱦᱩᱸ ᱟᱨ ᱩᱫᱽᱜᱟᱹᱨ ᱩᱫᱽᱜᱟᱹᱨ ᱫᱚᱢᱮ ᱜᱮ ᱩᱫᱽᱜᱟᱹᱨ ᱠᱟᱱᱟ ᱥᱮ ᱪᱮᱫ,
ᱟᱫᱚ ᱨᱤᱢᱤᱞ ᱞᱮᱠᱟ ᱫᱚ ᱜᱚᱢᱠᱮ ᱫᱚ ᱚᱱᱟ ᱠᱷᱟᱹᱛᱤᱨ ᱩᱫᱽᱜᱟᱹᱨ ᱫᱚ ᱵᱩᱡᱷᱟᱹᱜ ᱠᱟᱱᱟ, ᱡᱩᱫᱤ ᱡᱳᱨᱧ, ᱡᱚᱨ ᱧᱚᱭ ᱮ ᱫᱟᱜ ᱠᱮᱭᱟ ᱛᱟᱦᱚᱞᱮ ᱫᱚ ᱴᱷᱤᱠ ᱜᱮᱭᱟ ᱟᱨ ᱱᱚᱛᱮ ᱦᱚᱭ ᱦᱚᱸ ᱵᱟᱭ ᱦᱚᱭ ᱫᱟ
ᱟᱪᱪᱷᱟ ᱟᱪᱪᱷᱟ ᱦᱮᱸ ᱦᱮᱸ ᱛᱟᱦᱚᱞᱮ ᱵᱤᱨ ᱠᱚᱨᱮ ᱩᱫ ᱯᱩᱴᱠᱟ ᱠᱟᱠᱚᱠᱚ ᱡᱟᱱᱟᱢᱚᱜ ᱠᱟᱱᱟ ᱥᱮ ᱵᱟᱠᱚ ᱡᱟᱱᱟᱢᱚᱜ ᱠᱟᱱᱟ,
ᱟᱨ ᱜᱚᱝᱠᱮ ᱱᱚᱜᱼᱚᱭ ᱛᱚ ᱫᱟᱜ ᱡᱟᱹᱯᱩᱫ ᱮ ᱮᱦᱚᱵ ᱟᱠᱟᱫᱟ ᱵᱮᱥᱴᱤ ᱠᱟᱹᱨᱤ ᱢᱟᱱᱮ ᱥᱟᱠᱟᱢ ᱠᱚ ᱦᱟᱹᱨᱤ ᱜᱮᱭᱟ ᱛᱚ,
ᱦᱮᱸ ᱦᱮᱸᱮᱸᱸ
ᱥᱟᱠᱟᱢ ᱠᱚ ᱠᱟᱹᱴᱤᱡ ᱥᱮᱭᱟ ᱧᱚᱜ ᱞᱮᱱ,,
ᱦᱮᱸ ᱟᱞᱮ ᱥᱮᱫ ᱫᱚ ᱫᱚᱢᱮ ᱦᱮᱸ ᱦᱮᱸ ᱦᱮᱸ
ᱞᱟᱭ ᱵᱤᱱ ᱞᱟᱭ ᱵᱤᱱ
ᱟᱞᱮᱥᱮᱫ ᱫᱚ ᱩᱫ ᱯᱩᱴᱠᱟᱹ ᱫᱚᱢᱮ ᱜᱮᱠᱚ ᱡᱟᱱᱟᱢᱚᱜ ᱠᱟᱱᱟ ᱟᱨᱠᱤ ᱱᱤᱛᱚᱜ ᱫᱚ ᱜᱳᱨ ᱜᱳᱨ ᱧᱚᱜ ᱜᱮᱠᱚ ᱡᱟᱱᱟᱢᱚᱜ ᱠᱟᱱᱟ ᱟᱞᱮ ᱦᱚᱸ ᱟᱹᱜᱩᱭᱮᱫ ᱠᱚᱣᱟᱞᱮ,
ᱟᱪᱪᱷᱟ ᱢᱟᱱᱮ ᱚᱱᱛᱮ ᱫᱚ ᱟᱨᱟᱢᱵᱚ ᱜᱚᱫ ᱟᱠᱟᱱᱟ ᱠᱚ,
ᱦᱮᱸ ᱦᱮᱸ ᱦᱮ ᱦᱮᱸ
ᱱᱚᱛᱮ ᱫᱚ ᱟᱞᱮ ᱱᱚᱛᱮ ᱫᱚ ᱟᱹᱣᱤᱭᱤᱡ ᱟᱠ ᱠᱚ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱠᱷᱮᱛ ᱠᱚᱫᱚ ᱯᱟᱲᱟᱜ ᱵᱟᱲᱟ ᱦᱩᱭᱠ ᱥᱮ ᱵᱟᱝ,?
ᱟᱨ ᱠᱷᱮᱛ ᱠᱚᱫᱚ ᱦᱚᱸ ᱠᱷᱮᱛ ᱠᱚ ᱯᱟᱲᱟᱜ ᱵᱟᱲᱟ ᱦᱩᱭ ᱠᱟᱱᱟ ᱚᱱᱟ ᱛᱚᱲᱟ ᱠᱚ ᱮᱨ ᱵᱟᱲᱟ ᱦᱩᱭ ᱟᱠᱟᱱᱟ, ᱯᱟᱲᱟ ᱦᱟᱛᱮᱫ, ᱤᱭᱟᱹ ᱫᱟ ᱟᱨᱤ ᱪᱟᱞᱟᱜᱼᱟ ᱨᱚᱦᱚᱭ ᱫᱚ ᱟᱨᱮ ᱪᱟᱞᱟᱜᱼᱟ ᱦᱟᱸᱜ,
ᱟᱪᱪᱷᱟ ᱟᱪᱪᱷᱟ
ᱱᱤᱛᱚᱜ ᱫᱚ ᱟᱫᱚ ᱵᱷᱤᱛᱟᱹ ᱵᱷᱤᱛᱟᱹ ᱠᱚᱜᱮ ᱢᱟᱜ ᱦᱩᱭᱩᱜ ᱠᱟᱱᱟ ᱟᱜ,
ᱚ ᱪᱮᱫ ᱠᱚᱯᱮ ᱱᱟᱦᱮᱞ ᱠᱚᱛᱮ ᱠᱚᱯᱮ ᱥᱤ ᱜᱮᱭᱟ ᱥᱮ ᱪᱮᱫ?
ᱵᱟᱝᱜᱮ ᱱᱮᱛᱟᱨ ᱫᱚ ᱴᱨᱟᱠᱴᱟᱨ ᱛᱮᱞᱮ ᱥᱤ ᱫᱟ
ᱦᱮᱸ ᱟᱞᱮ ᱫᱚ ᱜᱚᱝᱠᱮ ᱱᱟᱦᱮᱞ ᱠᱚᱛᱮ ᱜᱮᱞᱮ ᱥᱤ ᱵᱟᱲᱟᱭ ᱜᱮᱭᱟ ᱱᱤᱛᱚᱜ ᱫᱚ ᱚᱱᱠᱟ ᱫᱚ ᱵᱟᱝ ᱧᱟᱢᱚᱜ ᱜᱮᱭᱟ ᱦᱩᱸ ᱦᱩᱸ ᱦᱩᱸ ᱵᱤᱨ ᱫᱤᱥᱚᱢ ᱛᱚ ᱟᱞᱮ ᱥᱮᱫ ᱫᱚ ᱟᱨ ᱴᱟᱠᱴᱟᱨ ᱠᱚᱦᱚᱸ ᱵᱟᱝ ᱪᱟᱞᱟᱜ-ᱟ ᱫᱚᱢᱮ ᱫᱚ
ᱟᱪᱪᱷᱟ ᱵᱟ ᱟᱞᱮ ᱥᱮᱱ ᱦᱚᱸ ᱚᱱᱠᱟᱜᱮ ᱢᱟᱱᱮ ᱡᱷᱚᱛᱚ ᱫᱚ ᱢᱟᱱᱮ ᱴᱨᱟᱠᱴᱟᱨ ᱫᱚ ᱵᱟᱠᱚ ᱵᱟᱹᱭᱥᱟᱹᱭᱟ ᱢᱟᱱᱮ ᱟᱞᱮ ᱢᱟᱱᱮ ᱟᱞᱮ ᱚᱲᱟᱜ ᱨᱮᱫᱚ ᱤᱭᱟᱹ ᱵᱟᱹᱪᱩᱜ ᱠᱟᱫ ᱠᱚᱣᱟ ᱛᱚ
ᱦᱩᱸ ᱦᱩᱸ ᱦᱩᱸ ᱦᱩᱸ ᱰᱟᱝᱨᱤ ᱠᱚ
ᱦᱳᱭ ᱱᱟᱦᱮᱞ ᱛᱮᱫᱚ ᱵᱟᱝ ᱤᱭᱟᱹᱭᱟ
ᱟᱪᱪᱷᱟ ᱟᱪᱪᱷᱟ ᱛᱟᱦᱚᱞᱮ ᱜᱚᱝᱠᱮ ᱪᱟᱥ ᱠᱚᱫᱚ ᱵᱷᱟᱜᱤ ᱜᱮ ᱪᱟᱥ ᱠᱚᱫᱚ ᱢᱮᱱᱟᱜᱼᱟ ᱵᱟᱝ ᱠᱷᱮᱛ ᱵᱟᱹᱫᱽ ᱠᱚᱫᱚ?,
ᱦᱮᱸ ᱠᱷᱮᱛ ᱵᱟᱹᱫᱽ ᱠᱚᱫᱚ ᱵᱷᱟᱜᱤ ᱜᱮ ᱢᱮᱱᱟᱜ-ᱟ ᱟᱯᱮ ᱫᱚ ᱢᱟᱱᱮ ᱥᱮᱨᱢᱟ ᱨᱮ ᱛᱤᱱᱟᱹᱜ ᱫᱷᱟᱣ ᱯᱮ ᱪᱟᱥᱟ?
ᱥᱮᱨᱢᱟ ᱨᱮ ᱵᱟᱨ ᱫᱷᱟᱣ ᱫᱚ ᱵᱟᱞᱮ ᱪᱟᱥᱟ ᱚᱠᱚᱭ ᱠᱚᱫᱚ ᱵᱟᱨ ᱫᱷᱟᱣ ᱦᱚᱸᱠᱚ ᱪᱟᱥ ᱜᱮᱭᱟ ᱟᱫᱚ ᱱᱤᱡᱮᱨᱟᱜ ᱫᱚ ᱚᱱᱠᱟᱱᱟᱜ ᱵᱟᱹᱭᱦᱟᱹᱲ ᱠᱚᱦᱚᱸ ᱵᱟᱹᱱᱩᱜ-ᱟ
ᱟᱪᱪᱷᱟ
ᱛᱚᱞᱮ ᱴᱚᱸᱰᱟᱱ ᱜᱮᱭᱟ ᱠᱷᱮᱛ ᱠᱚᱦᱚᱸ
ᱟ ᱥᱮᱨᱢᱟ ᱨᱮ ᱢᱟᱱᱮ ᱱᱚᱣᱟ ᱥᱮᱬᱟ ᱥᱤᱡᱤᱱ ᱜᱮ ᱵᱟᱝ
ᱦᱩᱸ ᱦᱩᱸ ᱦᱩ ᱦᱩ ᱚᱱᱟ ᱪᱮᱛᱟᱱ ᱨᱮᱱᱟᱜ ᱨᱤᱢᱤᱞ ᱨᱮᱱᱟᱜ ᱫᱟᱜ ᱵᱷᱚᱨᱥᱟ
ᱦᱚᱸ ᱟᱞᱮ ᱦᱚᱸ ᱚᱱᱠᱟᱜ ᱜᱮ ᱚᱠᱚᱭ ᱠᱤᱥᱟᱹᱲ ᱠᱚ ᱠᱟᱹᱴᱤᱡ ᱢᱮᱱᱟᱜ ᱟᱠᱟᱫ ᱛᱟᱠᱚᱣᱟ ᱩᱱᱠᱩ ᱫᱚ ᱠᱟᱹᱴᱤᱡ ᱠᱚ ᱵᱟᱨᱫᱷᱟ ᱠᱚ ᱪᱟᱥᱟ ᱩᱱᱠᱩ ᱫᱚ
ᱦᱩᱸ ᱦᱩᱸ ᱦᱩᱸ ᱛᱟᱞᱦᱮ ᱜᱚᱢᱠᱮ ᱢᱟᱱᱮ ᱪᱟᱥᱵᱟᱥ ᱠᱷᱚᱱᱟᱜ ᱟᱨᱚ ᱮᱴᱟᱜ ᱠᱚ ᱡᱟᱦᱟᱱᱟᱜ ᱠᱟᱹᱢᱤ ᱵᱟᱲᱟᱭ ᱦᱩᱭᱩᱜ ᱜᱮᱭᱟ ᱥᱮ ᱪᱮᱫ
ᱟᱪ ᱱᱚᱝᱠᱟ ᱯᱟᱲᱦᱟᱣ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱟᱨᱠᱤ
ᱦᱮᱸ
ᱟᱨ ᱩᱱᱼᱟ ᱯᱟᱥ ᱨᱮ ᱟᱨᱠᱤ ᱠᱷᱮᱼ ᱠᱷᱮᱞᱳᱰ ᱠᱚᱵᱤᱱ ᱠᱷᱮᱞᱳᱰ ᱜᱮᱭᱟ ᱥᱮ ᱵᱟᱝ
ᱠᱷᱮᱞᱳᱰ ᱠᱚᱫᱚ ᱟᱹᱞᱤᱧ ᱫᱚ ᱵᱚᱞ ᱞᱤᱧ ᱠᱷᱮᱞᱳᱰᱟ
ᱟᱪᱪᱷᱟ ᱟᱪᱪᱷᱟ ᱦᱮᱸ ᱦᱮᱸ ᱠᱟᱨᱚᱱ ᱱᱤᱛᱳ ᱫᱚ ᱚᱱᱟ ᱠᱷᱮᱞᱳᱰ ᱥᱤᱡᱤᱱ ᱜᱮ ᱦᱤᱡᱩᱜ ᱠᱟᱱᱟ ᱥᱮ
ᱦᱚᱸ ᱱᱚᱜ-ᱚᱭ ᱛᱚ ᱡᱟᱹᱯᱩᱫ ᱠᱮᱫᱟᱭ ᱤᱱᱟᱹ ᱯᱚᱨᱮ ᱢᱟᱴᱷ ᱠᱚ ᱴᱷᱤᱠ ᱜᱤ ᱯᱩᱨᱟᱹ ᱛᱟᱱ ᱦᱟᱹᱨᱭᱟᱹᱲ ᱜᱮ ᱧᱮᱞᱚᱜ-ᱟ ᱦᱳᱭ ᱜᱚᱝᱠᱮ ᱟᱯᱮ ᱚᱱᱛᱮ ᱫᱚ ᱠᱷᱮᱞ ᱠᱚᱫᱚ ᱦᱩᱭᱩᱜ ᱟᱥᱮ ᱵᱟᱝ-ᱟ
ᱦᱮᱸ ᱟᱵᱩᱥᱮᱜ ᱦᱩᱭᱩᱜ ᱜᱮᱭᱟ ᱟᱨᱠᱤ
ᱚ
ᱪᱟᱲᱟ ᱠᱷᱟᱰᱤ ᱠᱚᱫᱚ ᱟᱫᱚ ᱱᱤᱡᱮ ᱫᱚ ᱚᱱᱠᱟ ᱫᱚ ᱵᱟᱝ ᱠᱷᱮᱞᱳᱜ ᱵᱟᱲᱟᱭ ᱜᱮ ᱦᱩᱭᱩᱜ ᱟᱛᱚ ᱢᱟᱡᱟᱱ ᱵᱮᱲᱟ ᱴᱟᱭᱤᱢ ᱧᱟᱢᱚᱜ ᱠᱷᱟᱱ ᱟᱨᱠᱤ ᱪᱟᱞᱟᱜ ᱜᱮ ᱦᱩᱭᱩᱜ-ᱟ ᱵᱟᱝ ᱫᱚ ᱵᱟᱝ ᱦᱩᱸ ᱦᱩᱸ ᱦᱩ
ᱟᱫᱚ ᱟᱯᱮ ᱚᱱᱛᱮ ᱫᱚ ᱢᱟᱱᱮ ᱡᱷᱚᱛᱚ ᱨᱚᱠᱚᱢᱟᱜ ᱠᱷᱮᱞ ᱦᱩᱭᱩᱜ ᱟᱥᱮ ᱥᱩᱫᱷᱩ ᱢᱟᱱᱮ ᱴᱟᱠᱟ ᱵᱚᱭᱞᱟᱨ ᱟᱨ ᱥᱩᱠᱨᱤ ᱠᱚᱫᱚ ᱵᱟᱝ ᱠᱟᱱᱟ
ᱚᱱᱟ ᱥᱤᱢ ᱠᱷᱮᱞ ᱠᱚᱜᱮ ᱦᱩᱭᱩᱜ-ᱟ ᱟᱨ ᱥᱩᱠᱨᱤ ᱠᱷᱮᱞ ᱠᱚᱫᱚ ᱫᱚᱢᱮ ᱫᱚ ᱵᱟᱝ ᱦᱩᱭᱩᱜ-ᱟ ᱟᱨ ᱚᱱᱟ ᱯᱩᱭᱥᱟᱹ ᱠᱷᱮᱞ ᱠᱚ ᱦᱩᱭᱩᱜ-ᱟ
ᱟᱪᱪᱷᱟ
ᱦᱩᱸ ᱦᱩᱸ ᱦᱩᱸ ᱦᱩᱸ
ᱥᱩᱠᱨᱤ ᱠᱷᱮᱞ ᱢᱟ ᱱᱮᱛᱟᱨ ᱢᱟᱠᱚ ᱵᱚᱱᱫᱚ ᱡᱟᱨᱟ ᱠᱮᱫ ᱫᱚ
ᱦᱩᱸ ᱦᱩᱸ ᱦᱩᱸ ᱦᱩᱸ ᱟᱫᱚ ᱵᱚᱱᱫᱚ
ᱦᱳᱭ ᱱᱮᱛᱟᱨ ᱫᱚ ᱡᱟᱹᱥᱛᱤ ᱥᱤᱢ ᱠᱷᱮᱞ ᱪᱟᱞᱟᱜ ᱠᱟᱱᱟ᱾
ᱦᱩᱸ ᱦᱩᱸ ᱦᱩᱸ ᱦᱩᱸ ᱛᱟᱞᱮ ᱜᱚᱢᱠᱮ ᱟᱹᱵᱤᱱ ᱫᱚ ᱱᱚᱣᱟ ᱮᱸ ᱯᱚᱥᱪᱤᱢ ᱵᱚᱝᱜᱚ ᱯᱚᱱᱚᱛ ᱠᱷᱚᱱᱟᱜ ᱜᱮ ᱥᱮ ᱮᱴᱟᱜ ᱯᱚᱱᱚᱛ ᱠᱷᱚᱱᱟᱜ ᱵᱤᱱ ᱞᱟᱹᱭ ᱮᱫᱟ?
ᱮᱸ ᱵᱟᱝ ᱜᱤ ᱜᱚᱝᱠᱮ ᱟᱹᱞᱤᱧ ᱦᱚᱸ ᱯᱚᱥᱪᱤᱢ ᱵᱚᱝᱜᱚ ᱯᱚᱱᱚᱛ ᱠᱷᱚᱱ ᱜᱮᱞᱤᱧ ᱞᱟᱹᱭ ᱮᱫᱟ᱾
ᱟᱪᱪᱷᱟ ᱟᱪᱪᱷᱟ ᱛᱟᱞᱦᱮ ᱟᱨ ᱚᱱᱠᱟ ᱟᱯᱮ ᱥᱮᱫ ᱪᱮᱫ ᱞᱮᱠᱟ ᱢᱟᱱᱮ ᱮᱱᱮᱡᱽ ᱥᱮᱨᱮᱧ ᱠᱚᱦᱚᱸ ᱪᱮᱫ ᱞᱮᱠᱟ ᱯᱮ ᱮᱱᱮᱡᱽ ᱥᱮᱨᱮᱧ ᱜᱮᱭᱟ?
ᱮᱱᱮᱡ ᱥᱮᱨᱮᱧ ᱠᱚᱫᱚ ᱟᱵᱚᱣᱟᱜ, ᱟᱹᱨᱤᱪᱟᱹᱞᱤ ᱨᱮ ᱪᱮᱫ ᱞᱮᱠᱟ ᱢᱮᱱᱟᱜᱼᱟ ᱡᱚᱛᱚ ᱨᱚᱠᱚᱢᱟᱜ ᱜᱮ,
ᱟᱪᱪᱷᱟ ᱦᱮᱸ ᱦᱮᱸ ᱦᱮᱸ
ᱛᱚ ᱚᱱᱠᱟ ᱵᱟᱦᱟ, ᱥᱚᱜᱷᱨᱟᱭ, ᱞᱟᱜᱽᱲᱮ ᱠᱚ
ᱵᱟᱦᱟ, ᱥᱚᱦᱨᱟᱭ, ᱞᱟᱜᱽᱲᱮ, ᱫᱟᱸᱥᱟᱭ ᱢᱟᱱᱮ ᱡᱷᱚᱛᱚ ᱨᱚᱠᱚᱢᱟᱜ ᱪᱮᱫ ᱞᱮᱠᱟᱱᱟᱜ ᱜᱮ ᱮᱸᱢᱮᱱᱟᱜ ᱟᱠᱟᱫ ᱛᱟᱵᱚᱱᱟ ᱟᱵᱚᱣᱟᱜ ᱥᱟᱶᱛᱟᱨᱮ ᱡᱟᱦᱟᱸ ᱛᱤᱱᱟᱹᱜ ᱜᱮ ᱢᱮᱱᱟᱜ ᱟᱠᱟᱫ ᱛᱟᱵᱚᱱᱟ
ᱦᱩᱸ ᱦᱩᱸ ᱦᱩᱸ ᱦᱩᱸ
ᱢᱟᱱᱮ ᱡᱷᱚᱛᱚ ᱨᱚᱠᱚᱢ ᱜᱮ ᱦᱩᱭᱩᱜᱼᱟ᱾
ᱟᱪᱪᱷᱟ ᱪᱷᱟᱪᱷᱟ ᱦᱩᱸ ᱦᱩᱸ ᱛᱟᱞᱮ ᱟᱹᱵᱤᱱ ᱫᱚ ᱚᱱᱟ ᱠᱚᱨᱮᱫ ᱵᱤᱱ ᱪᱟᱞᱟᱣ ᱵᱟᱲᱟᱜ ᱜᱮᱭᱟ? ᱫᱟᱣ ᱠᱚᱵᱤᱱ ᱦᱟᱛᱟᱣ ᱟᱠᱩ ᱵᱟᱲᱟᱭ ᱜᱮᱭᱟ ᱥᱮ ᱵᱟᱝ?
ᱦᱮᱸ ᱜᱚᱝᱠᱮ ᱟᱹᱰᱤ ᱡᱚᱢᱚᱠ ᱜᱮᱭᱟ ᱟᱹᱞᱤᱧ ᱫᱚ ᱨᱩᱥᱤᱠᱤᱭᱟᱹ ᱦᱚᱲ ᱠᱟᱱᱟᱞᱤᱧ᱾
ᱦᱮᱸ ᱦᱩᱸ ᱦᱩᱸ ᱦᱩᱸ
ᱟᱞᱤᱧ ᱦᱮᱸ ᱟᱹᱞᱤᱧ ᱚᱱᱠᱟ ᱢᱟᱱᱮ ᱨᱩ ᱵᱟᱹᱞᱤᱧ ᱫᱟᱲᱮᱭᱟᱜ ᱨᱮᱦᱚᱸ ᱡᱩᱫᱤ ᱞᱤᱧ ᱟᱸᱡᱚᱢ ᱠᱮᱫ ᱦᱩᱭᱩᱜ ᱠᱟᱱᱟ ᱛᱟᱦᱚᱞᱮ ᱚᱸᱰᱮ ᱥᱮᱴᱮᱨ ᱫᱚᱞᱤᱧ ᱛᱟᱦᱮᱱ ᱠᱟᱱ ᱜᱮᱭᱟ᱾
ᱦᱩᱸ ᱦᱩᱸ ᱦᱩᱸ ᱟᱹᱰᱤ ᱨᱟᱹᱥᱠᱟᱹ ᱨᱮᱱᱟᱜ ᱠᱟᱛᱷᱟ ᱦᱩ᱾
ᱚᱸᱰᱮ ᱢᱟᱱᱮ ᱟᱢ ᱚᱸᱰᱮ ᱤᱭᱟᱹ ᱩᱯᱚᱥᱛᱷᱤᱛᱮᱢ ᱛᱟᱦᱮᱸᱱᱟ ᱛᱚᱵᱮᱭᱮᱱᱟ ᱛᱚ ᱢᱟᱱᱮ ᱢᱤᱫᱴᱟᱝ,
ᱦᱩᱸ ᱚᱱᱟ ᱨᱮᱱᱟᱜ ᱨᱟᱹᱥᱠᱟᱹᱢ ᱵᱩᱡ ᱫᱟᱲᱮᱭᱟᱜᱼᱟ ᱡᱚᱢᱚᱠᱮᱢ ᱵᱩᱡ ᱫᱟᱲᱮᱭᱟᱜᱼᱟ ᱪᱮᱫ ᱦᱩᱸ ᱦᱩᱸ ᱦᱩᱸ ᱚᱱᱟ ᱢᱟᱛᱚ ᱟᱹᱰᱤ ᱨᱟᱹᱥᱠᱟᱹ ᱨᱮᱱᱟᱜ ᱠᱟᱛᱷᱟ ᱟᱨ ᱚᱱᱟ ᱠᱚ ᱵᱟᱵᱚᱱ, ᱫᱚᱦᱚ ᱞᱮᱠᱷᱟᱱ ᱟᱵᱚᱣᱟᱜ ᱦᱚᱸ ᱟᱱᱮ ᱟᱫᱚᱜ ᱛᱟᱵᱚᱱᱟ ᱥᱮ᱾
ᱦᱮᱸ ᱟᱫᱚ ᱛᱵᱱᱟ᱾
ᱦᱩᱸ ᱦᱩᱸ ᱦᱩᱸ᱾
ᱟᱨ ᱜᱚᱝᱠᱮ ᱟᱯᱮ ᱚᱱᱛᱮ ᱫᱚ ᱪᱮᱫ ᱞᱮᱠᱟ ᱦᱩᱭᱩᱜᱼᱟ ᱦᱩᱞ ᱢᱟᱦᱟ ᱠᱚ?
ᱦᱩᱞ ᱢᱟᱦᱟ ᱠᱚ ᱦᱩᱭᱮᱱ ᱜᱮᱭᱟ᱾ ᱟᱨᱠᱤ ᱵᱷᱟᱜᱤ ᱜᱮᱞᱮ ᱢᱟᱱᱟᱣ ᱵᱟᱛᱟᱣ ᱠᱮᱫᱟ ᱟᱨᱠᱤ᱾
ᱟᱪᱪᱷᱟ
ᱦᱩᱸ ᱟᱯᱮ ᱥᱮᱫ ᱫᱚ ᱜᱚᱝᱠᱮ?
ᱦᱮᱸ ᱟᱞᱮᱥᱮᱱ ᱦᱚᱸ ᱟᱞᱮᱥᱮᱱ ᱫᱚ ᱟᱹᱰᱤ ᱡᱟᱠ ᱡᱚᱢᱚᱠ ᱜᱮ ᱦᱩᱭᱩᱜ-ᱟ᱾
ᱟᱪᱪᱷᱟ ᱟᱪᱪᱷᱟ ᱚᱱᱠᱟᱱ ᱵᱟᱨᱦᱮ ᱨᱮᱱ ᱯᱮᱲᱟ ᱠᱚᱦᱚᱸ ᱯᱮ ᱱᱮᱣᱛᱟ ᱵᱟᱲᱟ ᱞᱮᱫ ᱠᱚᱣᱟ ᱥᱮ
ᱦᱚᱸ ᱵᱟᱨᱨᱮ ᱨᱮᱱ ᱯᱮᱲᱟ ᱵᱟᱨᱦᱮ ᱨᱮᱱ ᱯᱮᱲᱟ ᱫᱚ ᱵᱟᱞᱮ ᱱᱮᱶᱛᱟ ᱵᱟᱲᱟ ᱟᱠᱟᱫ ᱠᱚᱣᱟ᱾
ᱚ ᱟᱯᱮᱭᱟᱜ ᱚᱱᱟ ᱟᱹᱛᱩᱳ ᱠᱚᱨᱮ ᱜᱮᱯᱮ ᱟᱹᱛᱩ ᱦᱚᱲ, ᱠᱚᱛᱮ ᱜᱮᱯᱮ ᱯᱟᱞᱚᱱ ᱵᱟᱲᱟ ᱠᱮᱫᱟ ᱵᱟᱝ?
ᱦᱮᱸ ᱟᱛᱳ ᱦᱚᱲ ᱛᱮᱜᱮᱞᱮ ᱯᱟᱞᱚᱱ ᱵᱟᱲᱟ ᱠᱮᱫᱟ ᱢᱟᱱᱮ ᱟᱞᱮ ᱫᱚ ᱢᱟᱱᱮ ᱨᱮᱞᱤ ᱦᱚᱪᱚᱭᱟᱞᱮ ᱵᱟᱨᱭᱟ ᱯᱮᱭᱟ ᱟᱹᱛᱩ ᱟᱛᱮ ᱢᱤᱫᱴᱟᱝ ᱨᱮᱞᱤ ᱦᱩᱭᱩᱜᱼᱟ᱾
ᱟᱪᱪᱷᱟ ᱟᱪᱪᱷᱟ᱾ ᱟᱹᱰᱤ ᱨᱟᱹᱥᱠᱟᱹ ᱨᱮᱱᱟᱜ ᱠᱟᱛᱷᱟ ᱦᱩᱸ ᱦᱩᱸ ᱾
ᱚ
ᱛᱚ ᱜᱚᱝᱠᱮ ᱟᱯᱮ ᱥᱮᱫ ᱫᱚ ᱢᱟᱱᱮ᱾ ᱴᱨᱟᱠᱴᱟᱨ ᱛᱮ ᱜᱮ ᱵᱤᱥᱤ ᱯᱮ ᱪᱟᱥ ᱵᱟᱲᱟᱭ ᱜᱮᱭᱟ ᱟᱨ ᱠᱤ ᱦᱮᱸ ᱥᱮ ᱪᱮᱫ?
ᱦᱚᱸᱭ ᱴᱨᱟᱠᱴᱟᱨ ᱛᱮ ᱜᱮ ᱡᱟᱹᱥᱛᱤ ᱞᱮ ᱪᱟᱥ ᱵᱟᱲᱟᱭ ᱜᱮᱭᱟ᱾
ᱟᱨ ᱚᱱᱠᱟ ᱠᱟᱹᱢᱤᱨ ᱢᱩᱱᱤᱥ ᱠᱚᱦᱚᱸ ᱞᱟᱜᱟᱣ ᱠᱚᱜᱮᱭᱟ ᱯᱮ ᱵᱟᱝ?
ᱠᱟᱹᱢᱤ ᱢᱟᱱᱩᱥ ᱠᱚ ᱚᱱᱠᱟ ᱡᱟᱹᱥᱛᱤ ᱚᱱᱠᱟ ᱡᱟᱹᱥᱛᱤ ᱫᱚ ᱵᱟᱞᱮ ᱞᱟᱜᱟᱣ ᱠᱚᱣᱟ ᱱᱮᱛᱟᱨ ᱢᱟ ᱡᱚᱛᱚ᱾ ᱵᱟᱝ ᱤᱭᱟᱹ ᱠᱚ ᱪᱟᱞᱟᱣᱮᱱᱟ ᱛᱚ ᱵᱟᱝᱞᱟᱨᱚ ᱵᱮᱝᱜᱟᱞᱩᱨᱩ ᱠᱚ ᱪᱟᱞᱭᱱᱟ ᱠᱟᱹᱢᱤ᱾
ᱦᱩᱸ ᱦᱩᱸ ᱠᱟᱹᱢᱤ ᱠᱚᱜᱮ ᱵᱤᱥᱤ ᱠᱚ ᱪᱟᱞᱟᱜ ᱠᱟᱱᱟ ᱟᱫᱚ ᱠᱷᱮᱛ ᱵᱟᱹᱫᱽ ᱨᱮᱱᱟᱜ ᱠᱟᱹᱢᱤ ᱠᱚ ᱫᱚ ᱵᱟᱠᱚ ᱠᱩᱥᱤᱭᱟᱜ ᱠᱟᱱᱟ᱾ ᱦᱳᱭ ᱦᱳᱭ ᱡᱷᱟᱯᱚᱲ ᱡᱷᱚᱯᱚᱲ ᱞᱚᱦᱚᱫ ᱞᱚᱦᱚᱫ ᱛᱮ ᱪᱮᱫ ᱞᱮᱠᱟ ᱠᱚ ᱠᱟᱹᱢᱤᱭᱟ ᱟᱨ ᱚᱸᱰᱮ ᱱᱮᱛᱟᱱ ᱫᱚ ᱩᱢᱩᱞ ᱚᱲᱟᱜ ᱨᱮ ᱟᱹᱰᱤ ᱪᱮᱦᱨᱟ᱾
ᱚᱸᱰᱮ ᱠᱷᱟᱱ ᱫᱚ ᱩᱢᱩᱞ ᱚᱲᱟᱜ ᱨᱮ ᱟᱨ ᱫᱚᱨᱢᱟ ᱠᱚᱦᱚᱸ ᱰᱷᱮᱨ ᱧᱚᱜ ᱜᱮᱛᱟ ᱠᱚᱣᱟ ᱚᱸᱰᱮ ᱫᱚ ᱟᱫᱚ᱾
ᱦᱩᱸ ᱦᱩᱸ ᱦᱩᱸ ᱦᱩ ᱟᱪᱪᱷᱟ ᱵᱷᱟᱜᱤ ᱠᱟᱛᱷᱟ ᱱᱟᱯᱟᱭ ᱠᱟᱛᱷᱟ᱾
ᱟᱨ ᱜᱚᱝᱠᱮ ᱟᱯᱮ ᱚᱱᱛᱮ ᱫᱚ ᱵᱩᱨᱩ ᱵᱚᱸᱜᱟ ᱠᱚ ᱦᱩᱭᱩᱜ ᱟ ᱥᱮ ᱵᱟᱝᱟ?
ᱵᱩᱨᱩ ᱵᱚᱸᱜᱟ ᱱᱤᱭᱟᱹ ᱵᱟᱨ ᱦᱳᱭ ᱦᱳᱭ ᱦᱳᱭ ᱵᱟᱲᱟᱭᱮᱱ ᱜᱮᱭᱟ ᱟᱨ ᱠᱤ ᱟᱯᱮ ᱚᱱᱟ ᱥᱩᱨ ᱧᱚᱜ ᱜᱮᱭᱟ ᱯᱮ ᱥᱮ ᱪᱮᱫ?
ᱵᱟᱝ ᱜᱮ ᱟᱸᱡᱚᱢ ᱟᱠᱟᱫᱟ ᱞᱤᱧ
ᱚ ᱟᱪᱪ ᱟᱪᱷᱟ᱾
ᱱᱤᱭᱟᱹ ᱚᱠᱛᱚ ᱦᱩᱭᱮᱱᱟ ᱛᱚ ᱟᱹᱞᱤᱧ ᱦᱚᱸ ᱟᱹᱞᱤᱧ ᱞᱤᱧ ᱧᱮᱞᱮᱫ ᱛᱟᱦᱮᱸᱫ ᱛᱚ ᱢᱟᱱᱮ ᱱᱤᱭᱩᱡᱽ ᱠᱚᱨᱮ ᱞᱤᱧ ᱧᱮᱞᱮᱫ ᱛᱟᱦᱮᱸ ᱛᱚ ᱵᱩᱨᱩ ᱵᱚᱸᱜᱟ ᱦᱩᱭᱱᱟ ᱪᱟᱨ ᱯᱟᱸᱪ ᱛᱟᱹᱨᱤᱠᱷ
ᱦᱩᱸ ᱦᱩᱸ ᱦᱩᱸ ᱟᱫᱚ ᱜᱚᱝᱠᱮ ᱱᱤᱭᱟᱹ ᱵᱟᱨ ᱫᱚ ᱚᱠᱟ ᱥᱚᱢᱚᱭ ᱠᱚ ᱦᱚᱸ ᱵᱟᱝ ᱧᱟᱢ ᱠᱟᱱᱟ ᱟᱫᱚ ᱵᱟᱝ ᱪᱟᱞᱟᱣ ᱦᱩᱭ ᱞᱮᱱᱟ ᱟᱨᱠᱤ
ᱟᱪᱪᱷᱟ ᱟᱨ ᱧᱮᱞᱮᱫ ᱛᱟᱦᱮᱱ ᱟᱞᱤᱧ ᱠᱷᱚᱵᱚᱨ ᱠᱚᱞᱤᱧ ᱧᱮᱞᱮᱫ ᱛᱟᱦᱮᱸᱫ ᱛᱚ ᱢᱟᱱᱮ ᱟᱹᱰᱤ ᱟᱭᱢᱟ ᱠᱚ ᱦᱚᱲ ᱠᱟᱱᱛᱱ ᱱᱤᱭᱟᱹ ᱫᱷᱟᱣ ᱫᱚ ᱢᱟᱱᱮ ᱡᱟᱣ ᱥᱮᱨᱢᱟ ᱠᱷᱚᱱ
ᱦᱮᱸ ᱦᱮᱸ ᱦᱮᱸ ᱛᱟᱦᱚᱞᱮ ᱜᱚᱢᱠᱮ ᱟᱹᱵᱤᱱ ᱫᱚ ᱯᱟᱴᱟ ᱵᱤᱸᱫᱷᱟᱹ ᱠᱚ ᱵᱤᱱ ᱦᱤᱨᱤ ᱭᱟᱜ ᱜᱮᱭᱟ ᱥᱮ ᱵᱟᱵᱤᱱ ᱦᱤᱨᱤ ᱭᱟᱜ ᱜᱮᱭᱟ ᱦᱩᱸ ᱦᱩᱸ ᱦᱩᱸ
ᱫᱤᱱ ᱠᱟᱞᱚᱢ ᱜᱮ ᱞᱤᱧ ᱪᱟᱞᱟᱣᱱ ᱛᱟᱦᱮᱸᱫ ᱯᱟᱴᱟ ᱵᱤᱫᱟᱹ ᱫᱚ ᱫᱤᱱ ᱠᱟᱞᱚᱢ ᱫᱚᱢᱮ ᱫᱟᱜ ᱠᱮᱫᱟᱭ ᱯᱩᱨᱟᱹ
ᱦᱩᱸ ᱦᱩᱸ ᱟᱹᱰᱤ ᱟᱹᱰᱤ ᱟᱹᱰᱤ ᱡᱚᱢᱚᱠ ᱜᱮ ᱵᱩᱡᱷᱟᱹᱜᱼᱟ
ᱟᱹᱰᱤ ᱡᱚᱢᱚᱠ ᱜᱮ ᱵᱩᱡᱷᱟᱹᱜᱼᱟ ᱟᱫᱚ ᱫᱤᱱ ᱠᱟᱞᱚᱢ ᱫᱚ ᱢᱟᱱᱮ ᱩᱱᱟᱹᱜ ᱦᱚᱲ ᱫᱚ ᱵᱟᱠᱚ ᱦᱚᱲ ᱞᱮᱱ ᱛᱟᱦᱮᱸᱫ ᱫᱟᱜ ᱠᱮᱜᱟᱭ ᱛᱚ ᱢᱟᱱᱮ ᱟᱹᱰᱤᱜᱟᱱ ᱢᱟᱱᱮ ᱛᱤᱱᱟᱹᱜ ᱜᱚᱱᱴᱮ ᱠᱚ ᱪᱮᱱ ᱛᱮ ᱯᱮᱨᱮᱡ ᱞᱮᱱ ᱛᱟᱦᱮᱸᱫ ᱚᱱᱟ ᱠᱷᱟᱹᱛᱤᱨ ᱫᱤᱱ ᱠᱟᱞᱚᱢ ᱫᱚ ᱠᱚᱢ ᱠᱚ ᱤᱭᱟᱹ ᱞᱮᱱ ᱛᱟᱦᱮᱸᱫ
ᱦᱩᱸ ᱦᱩᱸ ᱦᱩᱸ
ᱱᱮᱥ ᱪᱮᱫ ᱞᱮᱠᱟᱭ ᱛᱟᱦᱮᱱᱟ ᱱᱮᱥ ᱡᱩᱫᱤ ᱵᱟᱭ ᱫᱟᱜᱟ ᱛᱟᱦᱚᱞᱮ ᱠᱷᱟᱱ ᱫᱚ ᱦᱚᱲᱚᱜ ᱜᱮᱭᱟ ᱠᱚ ᱢᱚᱱᱮᱜ ᱠᱟᱱᱟ ᱦᱟᱜ
ᱦᱩᱸ ᱦᱩᱸ ᱟᱹᱞᱤᱧ ᱦᱚᱸ ᱜᱚᱝᱠᱮ ᱪᱟᱞᱟᱣ ᱫᱚᱞᱤᱧ ᱪᱟᱞᱟᱜ ᱜᱮᱭᱟ ᱯᱟᱴᱟ ᱵᱤᱸᱫᱟᱹ ᱠᱚ ᱦᱚᱸ ᱟᱫᱚ ᱦᱟᱸᱰᱮ ᱡᱟᱦᱟᱸ ᱫᱚ ᱦᱮᱸ ᱨᱮᱦᱚᱸ ᱵᱟᱝ ᱨᱮ ᱦᱚᱸ ᱦᱟᱺᱰᱤ ᱧᱩᱛᱮᱫ ᱪᱟᱞᱟᱜ ᱦᱩᱭᱩᱜᱼᱟ ᱟᱨᱠᱤ ᱦᱟᱺᱰᱤ ᱧᱩ ᱦᱟᱺᱰᱤ ᱧᱩ ᱧᱟᱢᱚᱜᱼᱟ ᱯᱟᱛᱲᱟ ᱯᱤᱴᱷᱟᱹ ᱠᱚ ᱧᱟᱢᱚᱜᱼᱟ ᱥᱮ ᱟᱹᱰᱤ ᱨᱟᱹᱥᱠᱟᱹ ᱵᱩᱡᱷᱟᱹᱜᱼᱟ
ᱦᱮᱸ ᱚᱸᱰᱮ ᱫᱚ ᱡᱷᱚᱛᱚ ᱨᱚᱠᱚᱢ-ᱟᱜ ᱛᱚ ᱧᱟᱢᱚᱜᱼᱟ
ᱦᱮᱸ ᱦᱮᱸ
ᱜᱚᱝᱠᱮ ᱟᱯᱮ ᱚᱸᱰᱮ ᱠᱷᱚᱱ ᱫᱚ ᱛᱤᱱᱟᱹᱜ ᱡᱷᱟᱹᱞᱟ?
ᱥᱟᱺᱜᱤᱧ ᱜᱮᱭᱟ ᱟᱞᱮ ᱥᱮᱫ ᱠᱷᱚᱱᱟᱜ ᱦᱚᱸ᱾
ᱥᱟᱺᱜᱤᱧ ᱜᱮᱭᱟ
ᱟᱫᱚ ᱫᱤᱥᱚᱢ ᱨᱮᱱᱟᱜ ᱯᱟᱛᱟ ᱠᱟᱱᱟ ᱟᱫᱚ ᱪᱟᱞᱟᱣ ᱵᱟᱲᱟᱜ ᱦᱩᱭᱩᱜ ᱜᱮᱭᱟ᱾
ᱪᱟᱞᱟᱣ ᱵᱟᱲᱟᱭ ᱜᱮᱭᱟ ᱵᱟᱝ ᱪᱟᱞᱟᱣ ᱞᱮᱱ ᱠᱷᱟᱱ ᱟᱨ ᱦᱚᱸ ᱚᱱᱟ ᱦᱚᱸ ᱛᱟᱭᱱᱚᱢ ᱦᱟᱯᱮᱱ ᱵᱤᱫᱟᱹᱞ ᱜᱤᱫᱽᱨᱟᱹ ᱠᱩ ᱪᱮᱫ ᱤᱧ ᱞᱟᱹᱭ ᱟᱠᱚᱣᱟ᱾
ᱦᱮᱸ ᱦᱮᱸ ᱦᱮᱸ ᱟᱪᱪᱷᱟ ᱟᱪᱪᱷᱟ ᱛᱟᱦᱚᱞᱮ ᱟᱹᱵᱤᱱ ᱫᱚ ᱱᱤᱛᱚᱜ ᱫᱚ ᱚᱞᱚᱜ ᱥᱮᱫ ᱵᱤᱱ ᱢᱚᱱᱮᱭ ᱠᱟᱫᱟ ᱵᱟᱝ᱾
ᱦᱳᱭ ᱜᱚᱝᱠᱮ ᱟᱹᱞᱤᱧ ᱫᱚ ᱚᱞᱚᱜ ᱥᱮᱱ ᱞᱞᱤᱧ ᱢᱚᱱᱮ ᱟᱠᱟᱫᱟ
ᱦᱮᱸ ᱟᱹᱞᱤᱧ ᱫᱚ ᱚᱱᱠᱟ ᱫᱚ ᱵᱟᱹᱞᱤᱧ ᱚᱞᱚᱜ ᱜᱮᱭᱟ ᱱᱤᱝᱠᱟᱹ ᱜᱮ ᱪᱟᱥ ᱵᱟᱲᱟᱭ ᱜᱮ ᱦᱩᱭᱩᱜᱼᱟ᱾
ᱟᱪᱪᱷᱟ
ᱦᱩᱸ ᱦᱩᱸ ᱦᱩᱸ
ᱟᱞᱤᱧ ᱫᱚ ᱢᱟᱱᱮ ᱚᱲᱟᱜ ᱠᱚᱥᱮᱫ ᱞᱤᱧ ᱪᱟᱞᱟᱱ ᱠᱷᱟᱱ ᱟ ᱪᱟᱥ ᱵᱟᱲᱟ ᱦᱩᱭᱩᱜ ᱜᱮᱭᱟ᱾ ᱱᱚᱶᱟ ᱢᱟᱱᱮ ᱛᱚᱲᱟ ᱠᱚ ᱵᱷᱤᱛᱟᱹ ᱠᱚ ᱢᱟᱜ ᱦᱚᱴᱚ ᱣᱟᱛᱮᱱᱟᱜ᱾ ᱟᱫ ᱢᱩᱫᱤᱭᱟᱹ ᱠᱚ ᱞᱟᱜᱟᱣ ᱦᱚᱴᱚ ᱣᱟᱛᱮᱫ
ᱦᱩᱸ ᱦᱩᱸ ᱦᱩᱸ
ᱦᱚᱞᱟ ᱜᱮ ᱦᱮᱡ ᱦᱩᱭ ᱠᱟᱱᱟ ᱦᱳᱥᱴᱮᱞ ᱥᱮᱱ᱾
ᱟᱪᱪᱷᱟ ᱟᱪᱪᱷᱟ ᱪᱷᱟ ᱦᱩᱸ ᱟᱹᱰᱤ ᱱᱟᱯᱟᱭ ᱠᱟᱛᱷᱟ᱾ ᱛᱟᱞᱦᱮ ᱜᱚᱝᱠᱮ ᱟᱵᱤᱱ ᱫᱚ ᱱᱟᱦᱮᱞ ᱠᱚᱫᱚ ᱡᱩᱛ ᱠᱚᱵᱤᱱ ᱵᱟᱲᱟᱭ ᱜᱤᱭᱟ ᱥᱮ ᱵᱟᱝ᱾
ᱱᱟᱦᱮᱞ ᱡᱩᱛ ᱢᱟᱱᱮ ᱪᱮᱫ ᱞᱮᱠᱟ ᱠᱩ ᱡᱩᱛᱟ ᱚᱱᱟ ᱫᱚᱞᱤᱧ ᱵᱟᱲᱟᱭ ᱜᱮᱭᱟ ᱠᱤᱱᱛᱩ ᱟᱫᱚ ᱚᱱᱮ ᱟᱵᱚ ᱢᱟ ᱥᱟᱵ ᱵᱟᱝ ᱯᱟᱹᱨᱠᱟᱹᱣ ᱥᱮ ᱟᱫᱚ ᱩᱱᱟᱹᱜ ᱫᱚ ᱢᱟᱱᱮ ᱵᱟᱞᱤᱧ ᱤᱭᱟᱹ ᱫᱷᱟᱨᱟᱭ ᱜᱮᱭᱟ᱾
ᱟᱪᱪᱷᱟ ᱟᱪᱪᱷᱟ ᱟᱪᱪᱷᱟ ᱛᱟᱞᱦᱮ ᱟᱯᱮ ᱫᱚ ᱜᱚᱝᱠᱮ ᱵᱤᱞᱟᱹᱛ ᱥᱮ ᱱᱚᱝᱠᱟ ᱵᱤᱨ ᱵᱤᱨ ᱜᱮᱯᱮ ᱯᱟᱲᱟᱜᱼᱟ᱾
ᱚ